ᱦᱮᱞᱳᱼᱼ
ᱦᱩᱸ ᱟᱸᱡᱚᱢᱚᱜ ᱠᱟᱱᱟ ᱵᱷᱟᱹᱜᱤ ᱞᱮᱠᱟ ᱨᱚᱲᱼᱼ
ᱦᱮᱸ ᱜᱚᱢᱠᱮ ᱟᱸᱡᱚᱢᱚᱜ ᱠᱟᱱᱟ ᱡᱚᱸᱦᱟᱨ ᱜᱮ᱾
ᱦᱩᱸ ᱦᱩᱸ ᱡᱚᱸᱦᱟᱨ ᱜᱮ᱾ ᱟᱫᱚ ᱛᱟᱦᱚᱞᱮ ᱪᱮᱫ ᱠᱚ ᱫᱚᱵᱮᱱ ᱪᱤᱠᱟᱹᱭᱮᱫᱼᱟ?
ᱦᱮᱸ ᱪᱤᱠᱟᱹ ᱫᱚ ᱪᱮᱫ ᱦᱚᱸ ᱵᱟᱝᱟ ᱱᱚᱜ ᱚᱚᱭ ᱡᱚᱢ ᱵᱟᱲᱟ ᱦᱩᱭᱩᱠᱟᱱ ᱛᱮ ᱫᱩᱲᱩᱵ ᱵᱟᱲᱟ ᱦᱩᱭ ᱟᱠᱟᱱᱟ
ᱚᱼᱼ
ᱡᱚᱢ ᱡᱤᱨᱟᱹᱣ ᱵᱟᱲᱟ ᱦᱩᱭ ᱟᱠᱟᱱᱟ ᱟᱨ ᱪᱮᱫ? ᱟᱯᱮ ᱠᱚᱫᱚ ᱪᱮᱫ ᱠᱚᱯᱮ ᱪᱤᱠᱟᱹ ᱵᱟᱲᱟᱭᱮᱫᱼᱟ?
ᱦᱚᱸᱚᱭ ᱟᱞᱮ ᱫᱚ ᱦᱟᱸᱜᱼᱼ ᱤᱥᱤᱱ ᱥᱟᱹᱛ ᱠᱮᱭᱟᱞᱮ ᱟᱨ ᱠᱟᱹᱡ ᱧᱚᱜ ᱠᱟᱛᱮᱮᱫ ᱜᱮᱞᱮ ᱡᱚᱢᱟ ᱦᱟᱸᱜ ᱟᱨ ᱞᱟᱲᱮᱡ ᱧᱚᱜ ᱞᱮᱱᱠᱷᱟᱱ ᱜᱮ᱾
ᱚᱼᱼ
ᱟᱫᱚ ᱛᱟᱦᱚᱞᱮ ᱠᱷᱟᱱ ᱫᱚ ᱨᱚᱲᱼᱼ ᱦᱮᱸ ᱛᱚ ᱟᱞᱮ ᱫᱚ ᱱᱟᱯᱟᱭ ᱵᱟᱲᱟ ᱜᱮ ᱟᱯᱮ ᱜᱮ ᱦᱟᱸᱜ ᱚᱠᱟ ᱞᱮᱠᱟ ᱢᱮᱱᱟᱜ ᱟᱠᱟᱜ ᱯᱮᱭᱟ?
ᱦᱮᱸ ᱟᱞᱮ ᱦᱚᱸ ᱱᱤᱭᱟᱹ ᱥᱚᱭᱫᱚᱢ ᱫᱚ ᱱᱦᱟᱸᱜ ᱱᱟᱯᱟᱭ ᱵᱟᱲᱟ ᱜᱮ ᱢᱮᱱᱟᱜ ᱞᱮᱭᱟ᱾
ᱚᱼᱼ
ᱚᱸ᱾
ᱟᱫᱚ ᱛᱟᱦᱚᱞᱮ ᱠᱷᱟᱱ ᱫᱚ ᱦᱟᱸᱜ ᱪᱟᱥ ᱠᱟᱹᱢᱤ ᱫᱚᱯᱮ ᱛᱤᱱ ᱥᱟᱜᱤᱧ ᱜᱚᱫ ᱠᱮᱜᱼᱟ?
ᱪᱟᱥ ᱠᱟᱹᱢᱤ ᱫᱚ ᱟᱹᱣᱨᱤ ᱞᱮ ᱮᱦᱚᱵᱟ ᱱᱤᱛᱚᱜ ᱫᱟᱜ ᱡᱟᱹᱲᱤ ᱠᱚ ᱚᱱᱠᱟ ᱵᱟᱝ ᱠᱷᱟᱹᱛᱤᱨ ᱛᱮ ᱛᱚᱞᱟ ᱠᱚᱦᱚᱸ ᱵᱟᱝ ᱦᱟᱨᱟ ᱟᱠᱟᱱ ᱛᱟᱞᱮᱭᱟ᱾
ᱟᱪᱪᱷᱟ ᱟᱪᱪᱷᱟ᱾
ᱞᱟᱹᱭ ᱟᱞᱤᱧ ᱛᱟᱦᱚᱞᱮ ᱠᱷᱟᱱ ᱫᱚ ᱟᱫᱚ ᱨᱮᱹᱞ ᱜᱟᱹᱰᱤ ᱠᱚᱫᱚ ᱨᱮ ᱠᱚᱨᱮ ᱫᱚᱵᱤᱱ ᱫᱮᱡ ᱵᱟᱲᱟ ᱟᱠᱟᱱ ᱜᱮᱭᱟ ᱥᱮ ᱵᱟᱝ?
ᱦᱚᱸ ᱫᱮᱡ ᱵᱟᱲᱟ ᱫᱚ ᱦᱩᱭ ᱟᱠᱟᱱ ᱜᱮᱭᱟ᱾
ᱚ᱾
ᱚᱱᱠᱟ ᱵᱟᱡᱟᱨ ᱠᱚ ᱥᱟᱺᱜᱤᱧ ᱵᱟᱡᱟᱨ ᱠᱚ ᱪᱟᱞᱟᱣ ᱵᱟᱲᱟ ᱦᱩᱭ ᱠᱟᱱ ᱨᱮ, ᱫᱚᱢᱮ ᱡᱟᱹᱥᱛᱤ ᱵᱟᱨ ᱫᱚ ᱵᱟᱝ ᱫᱮᱡ ᱵᱟᱲᱟ ᱦᱩᱭ ᱠᱟᱱᱟ ᱢᱤᱫ ᱵᱟᱨ ᱫᱷᱟᱣ ᱚᱱᱠᱟ᱾
ᱟᱪᱪᱷᱟ ᱟᱪᱪᱷᱟ᱾
ᱦᱳᱭ᱾
ᱛᱟᱞᱦᱮ ᱠᱷᱟᱱ ᱫᱚ ᱦᱟᱸᱜ ᱚᱱᱟ ᱤᱭᱟᱹ ᱠᱚ ᱞᱟᱹᱭ ᱫᱚᱠᱚ ᱚᱱᱟ ᱯᱟᱛᱟᱞ ᱨᱮᱞ ᱚᱱᱟ ᱯᱟ ᱛᱟᱞ ᱨᱮᱞ ᱨᱮᱫᱚ ᱵᱤᱱ ᱫᱮᱡ ᱵᱟᱲᱟ ᱟᱠᱟᱱᱟ ᱥᱮ ᱵᱟᱝ ᱦᱟᱸᱜ?
ᱦᱚᱸ ᱫᱮᱡ ᱦᱩᱭ ᱟᱠᱟᱱᱟ ᱚᱱᱟ ᱨᱮᱦᱚᱸ᱾
ᱛᱟᱞᱦᱮ ᱚᱱᱟ ᱨᱮᱫᱚ ᱠᱷᱟᱱ ᱦᱟᱸᱜ ᱚᱠᱟ ᱞᱮᱠᱟ ᱫᱚ ᱦᱟᱸᱜ ᱚᱠᱟ ᱥᱟᱹᱨᱤ ᱜᱮ ᱠᱤ ᱚᱛ ᱞᱟᱛᱟᱨ ᱛᱮ ᱪᱟᱞᱟᱜ-ᱟ ᱥᱮ ᱚᱱᱟ ᱫᱚ ᱠᱷᱟᱹᱞᱤ ᱜᱮᱠᱚ ᱞᱟᱹᱭ ᱜᱮᱭᱟ ᱦᱟᱜ᱾
ᱦᱚᱭ ᱟᱫᱚ ᱚᱱᱠᱟ ᱜᱮ ᱠᱚ ᱵᱮᱱᱟᱣ ᱟᱠᱟᱫᱟ ᱚᱛ ᱞᱟᱛᱟᱨ ᱞᱟᱛᱟᱨ ᱛᱮ ᱦᱚᱸ ᱪᱟᱞᱟᱜᱟ ᱢᱮᱱ ᱫᱚ, ᱢᱤᱫ ᱫᱷᱟᱣ ᱥᱮᱱ ᱦᱩᱭ ᱠᱟᱱᱟ ᱛᱚ ᱟᱫᱚ ᱩᱱᱟᱹᱜ ᱪᱮᱨᱦᱟ ᱤᱭᱟᱹ ᱫᱚ ᱵᱟᱝ ᱵᱟᱲᱟᱭ ᱦᱩᱭ ᱠᱟᱱᱟ᱾
ᱦᱚ ᱟᱨ ᱦᱚᱸ ᱞᱤᱧ ᱟᱸᱡᱚᱢ ᱟᱠᱟᱜ-ᱟ ᱪᱮᱛᱟ ᱦᱟᱸᱜ ᱦᱟᱣᱲᱟ ᱵᱤᱨᱤᱡ ᱞᱟᱛᱟᱨ ᱛᱮ ᱫᱟᱜ ᱵᱷᱤᱛᱤᱨ ᱛᱮ ᱪᱟᱞᱟᱜ ᱠᱟᱱᱟ᱾ ᱚᱱᱠᱟ ᱛᱮᱫᱚ ᱵᱤᱱ ᱪᱟᱞᱟᱣ ᱵᱟᱲᱟ ᱠᱟᱱᱟ ᱥᱮ ᱵᱟᱝᱟ?
ᱟᱸᱡᱚᱢ ᱫᱚ ᱦᱩᱭ ᱠᱟᱱᱟ ᱚᱱᱠᱟ ᱛᱮᱫᱚ ᱱᱤᱛ ᱫᱷᱟᱹᱨᱤᱡ ᱛᱮ ᱟᱹᱣᱨᱤ ᱪᱟᱞᱟᱜ ᱦᱩᱭᱩᱜ-ᱟ᱾ ᱟᱫᱚ ᱛᱤᱱᱟᱹᱜ ᱥᱟᱹᱨᱤ ᱛᱤᱱᱟᱹᱜ ᱮᱲᱮ ᱚᱱᱟ ᱧᱮᱞ ᱦᱚᱸ ᱵᱟᱝ ᱦᱩᱭ ᱠᱟᱱᱟ᱾
ᱦᱚᱭ ᱦᱚᱭ ᱟᱹᱞᱤᱧ ᱦᱚᱸ ᱵᱟᱹᱞᱤᱧ ᱪᱟᱞᱟᱣ ᱠᱟᱱᱟ ᱟᱹᱞᱤᱧ ᱦᱚᱸ ᱟᱸᱡᱚᱢ ᱫᱚᱞᱤᱧ ᱟᱸᱡᱚᱢ ᱠᱟᱜ-ᱟ ᱥᱟᱹᱨᱤ ᱜᱮ ᱚᱱᱠᱟᱛᱮ ᱯᱟᱨᱚᱢᱚᱜ ᱠᱟᱱᱟ ᱦᱟᱸᱜ ᱯᱟᱛᱟᱞ ᱨᱮᱞ, ᱟᱫᱚ ᱡᱚᱠᱷᱚᱱ ᱪᱟᱞᱟᱜ ᱦᱩᱭᱩᱜ-ᱟ ᱛᱟᱞᱦᱮ ᱫᱮᱡ ᱛᱚᱨᱟ ᱦᱩᱭᱩᱜᱼᱟ ᱢᱤᱫ ᱡᱮᱠᱷᱟ ᱜᱟᱱ᱾
ᱦᱮᱸ ᱦᱮᱸ ᱦᱮᱸ᱾ ᱫᱮᱡᱚᱜ ᱫᱚ ᱞᱟᱹᱠᱛᱤ ᱢᱮᱱᱟᱜ ᱜᱮᱭᱟ᱾
ᱦᱮᱸ᱾ ᱛᱟᱦᱚᱞᱮ ᱠᱷᱟᱱ ᱫᱚ ᱢᱤᱫ ᱴᱟᱹᱝ ᱦᱟᱸᱜ ᱠᱩᱠᱞᱤ ᱞᱤᱧ ᱫᱚᱦᱚᱭᱮᱜ-ᱟ,
ᱦᱮᱸ ᱞᱟᱹᱭ ᱢᱮ,
ᱦᱟᱯᱲᱟᱢ ᱠᱚ ᱦᱟᱸᱜ ᱢᱟᱲᱟᱝ ᱨᱮᱜᱮ ᱠᱚ ᱞᱟᱹᱭ ᱠᱟᱜ ᱛᱟᱦᱮᱸᱫ ᱡᱮ ᱟᱵᱚ ᱫᱚ ᱦᱟᱸᱜ ᱵᱚᱸᱜᱟ ᱵᱩᱨᱩ ᱥᱮ ᱩᱱᱠᱩ ᱪᱤᱞᱤ ᱠᱚ ᱢᱮᱛᱟ ᱠᱚᱣᱟ ᱦᱟᱸᱜ ᱰᱟᱹᱱ ᱡᱩᱜᱤᱱ ᱠᱚ ᱫᱚ ᱟᱹᱰᱤ ᱜᱟᱱ ᱜᱮ ᱢᱮᱱᱟᱜ ᱟᱠᱟᱜ ᱠᱚᱣᱟ, ᱥᱟᱹᱨᱤ ᱜᱮ ᱠᱤ ᱰᱟᱹᱱ ᱡᱩᱜᱤᱱ ᱠᱚ ᱢᱮᱱᱟᱜ ᱟᱠᱟᱜ ᱠᱚᱣᱟ ᱥᱮ ᱟᱵᱚ ᱫᱚ ᱟᱸᱫᱷᱟ ᱯᱟᱹᱛᱭᱟᱹᱣ ᱨᱮᱜᱮ ᱵᱚᱱ ᱯᱟᱹᱛᱭᱟᱹᱜ ᱠᱟᱱᱟ ᱦᱟᱸᱜ?
ᱮᱸ ᱧᱮᱞ ᱢᱟᱛᱚ ᱢᱮᱫ ᱛᱮᱢᱟ ᱵᱟᱝ ᱦᱩᱭ ᱠᱟᱱᱟ ᱱᱤᱛᱚᱜ ᱫᱷᱟᱹᱵᱤᱡ ᱛᱮ, ᱟᱫᱚ ᱢᱮᱱᱟᱜ ᱠᱚᱣᱟ ᱥᱮ ᱵᱟᱹᱱᱩᱜ ᱠᱚᱣᱟ ᱵᱚᱸᱜᱟ ᱵᱩᱨᱩ ᱠᱚᱴᱷᱮᱱ ᱱᱚᱝᱠᱟ ᱡᱟᱦᱟᱸᱭ ᱡᱩᱫᱤ ᱨᱩᱣᱟᱹ ᱦᱟᱹᱥᱩᱜ ᱠᱟᱱᱟᱭ ᱡᱟᱹᱥᱛᱤ ᱧᱚᱜ ᱮᱱᱠᱷᱟᱱ ᱨᱟᱱ ᱠᱚᱦᱚᱸ ᱡᱚᱢ ᱵᱟᱲᱟ ᱠᱟᱛᱮᱫ ᱡᱩᱫᱤ ᱵᱟᱝᱜᱮ ᱵᱮᱥᱚᱜ ᱠᱟᱱᱟ ᱟᱫᱚ ᱟᱵᱚ ᱥᱚᱢᱟᱡᱽ ᱨᱮᱢᱟ ᱢᱮᱱᱟᱜ ᱟᱠᱟᱫ ᱜᱮᱭᱟ ᱡᱮ ᱚᱡᱷᱟ ᱯᱟᱪᱟᱱ ᱠᱚᱵᱚᱱ ᱧᱮᱞ ᱠᱚᱣᱟ ᱚᱡᱷᱟ ᱵᱮᱡᱷᱟ ᱠᱚ ᱟᱫᱚ ᱩᱱᱠᱩ ᱠᱚ ᱴᱷᱮᱱ ᱧᱮᱞ ᱵᱟᱲᱟ ᱠᱟᱛᱮᱫ ᱢᱟ ᱵᱩᱡᱷᱟᱹᱜ ᱜᱮᱭᱟ ᱡᱮ ᱦᱮᱸ ᱱᱩᱭ ᱫᱚ ᱡᱟᱦᱟᱸᱱᱟᱜ ᱜᱮ ᱪᱟᱞᱚᱱ ᱢᱟᱞᱚᱱ ᱢᱮᱱᱟᱜᱼᱟ ᱥᱮ ᱦᱚᱲ ᱠᱚ ᱵᱟᱹᱲᱤᱡ ᱟᱠᱟᱫᱮᱭᱟ ᱾ ᱥᱮ ᱱᱚᱝᱠᱟ ᱰᱟᱹᱱ ᱰᱟᱹᱯᱟᱹᱱ ᱠᱚ ᱡᱚᱡᱚᱢ ᱠᱟᱱᱟ ᱢᱮᱱᱛᱮᱫ ᱟᱫᱚ ᱛᱤᱱᱟᱹᱜ ᱥᱟᱹᱨᱤ ᱠᱟᱱᱟ ᱥᱮ ᱮᱲᱮ ᱠᱟᱱᱟ ᱚᱱᱟ ᱫᱚ ᱦᱟᱸᱜ ᱟᱵᱚ ᱫᱚ ᱵᱟᱵᱚᱱ ᱧᱮᱧᱟᱢ ᱮᱫᱟ ᱥᱮ ᱾ ᱡᱟᱦᱟᱸ ᱚᱡᱷᱟ ᱠᱚ ᱠᱚ ᱞᱟᱹᱭᱮᱫᱼᱟ ᱚᱱᱟ ᱜᱮᱵᱚᱱ ᱟᱸᱡᱚᱢᱮᱫᱼᱟ ᱥᱮ ᱚᱱᱟ ᱜᱮᱵᱚᱱ ᱥᱟᱹᱨᱤᱭᱟᱜ ᱢᱮᱱᱛᱮᱵᱚᱱ ᱢᱚᱱᱮᱭᱮᱫᱟ ᱾
ᱦᱚᱸ ᱦᱚᱸ ᱦᱚᱸ ᱾
ᱦᱮᱸ ᱤᱧ ᱫᱚ ᱵᱟᱹᱧ ᱵᱟᱰᱟᱭᱟ ᱢᱟᱱᱮ ᱢᱮᱱᱟᱜ ᱠᱚᱣᱟ ᱥᱮ ᱵᱟᱹᱱᱩᱜ ᱠᱚᱣᱟ ᱚᱱᱠᱟᱱᱟᱜ ᱫᱚ ᱾ ᱪᱤᱠᱟᱹ ᱛᱮᱢ ᱞᱟᱹᱭ ᱫᱟᱲᱮᱭᱟᱜᱼᱟ ᱾
ᱟᱪᱪᱷᱟ ᱞᱟᱹᱭᱫᱟᱞᱤᱧ ᱦᱟᱸᱜ ᱟᱹᱵᱤᱱᱟᱜ ᱢᱚᱱᱮ ᱛᱮᱫᱚ ᱪᱮᱫ ᱫᱚᱭ ᱞᱟᱹᱭᱮᱫᱼᱟ ᱥᱟᱹᱨᱤᱜᱮ ᱢᱮᱱᱟᱜ ᱠᱟᱜ ᱠᱚᱣᱟ ᱥᱮ ᱚᱡᱷᱟ ᱠᱚᱦᱚᱸ ᱮᱲᱮᱭᱮᱫ ᱵᱚᱱᱟ ᱠᱚ ᱾
ᱟᱫᱚ ᱚᱱᱮ ᱚᱱᱠᱟᱧ ᱢᱮᱱᱮᱫ ᱢᱮᱱᱟᱜ ᱠᱚᱣᱟ ᱥᱮ ᱵᱟᱹᱱᱩᱜ ᱠᱚᱣᱟ ᱟᱫᱚ ᱟ ᱟᱵᱚ ᱢᱟ ᱵᱚᱸᱜᱟ ᱵᱩᱨᱩ ᱪᱮᱛᱟᱱ ᱨᱮᱜᱮ ᱵᱮᱥᱤᱨ ᱵᱷᱟᱜᱽ ᱴᱮᱦᱟᱸᱴ ᱠᱟᱛᱮᱜ ᱵᱚᱱ ᱛᱟᱦᱮᱱ ᱜᱮᱭᱟ ᱥᱮ ᱾
ᱦᱮᱸ ᱦᱮᱸ ᱾
ᱡᱟᱦᱟᱸᱱᱟᱜ ᱨᱮᱜᱮ ᱵᱚᱸᱜᱟ ᱵᱩᱨᱩ ᱴᱷᱮᱱ ᱵᱚᱱ ᱱᱮᱦᱚᱨᱚᱜᱼᱟ ᱾
ᱦᱮᱸ ᱾
ᱮᱱᱠᱷᱟᱱ ᱢᱮᱱᱟᱜ ᱠᱚ ᱠᱷᱟᱱ ᱫᱚ ᱢᱮᱱᱟᱜ ᱠᱚᱜᱮᱭᱟ ᱾ ᱟᱫᱚ ᱨᱩᱣᱟᱹᱜ ᱦᱟᱹᱥᱩᱜ ᱨᱮᱫᱚ ᱨᱳᱜᱽ ᱟᱡᱟᱨᱚᱜ ᱨᱮᱫᱚ ᱤᱧᱫᱩᱧ ᱢᱮᱱᱟ ᱟ ᱵᱚᱸᱜᱟ ᱵᱩᱨᱩ ᱠᱚᱴᱷᱮᱱ ᱢᱟᱲᱟᱝ ᱵᱟᱝ ᱪᱟᱞᱟᱣ ᱠᱟᱛᱮᱫ ᱫᱚ ᱰᱟᱠᱛᱟᱨ ᱴᱷᱮᱱ ᱜᱮ ᱢᱟᱲᱟᱝ ᱪᱤᱠᱤᱛᱥᱟ ᱦᱚᱪᱚ ᱞᱮᱱ ᱠᱷᱟᱱ ᱵᱷᱟᱜᱮᱜᱼᱟ ᱩᱱᱤ ᱴᱷᱮᱱ ᱜᱮ ᱢᱟᱨᱟᱝ ᱯᱚᱨᱟᱢᱚᱨᱥᱚ ᱦᱟᱛᱟᱣ ᱫᱚᱨᱠᱟᱨ ᱾ ᱩᱱᱤ ᱡᱩᱫᱤ ᱨᱳᱜᱽ ᱟᱡᱟᱨ ᱵᱟᱭ ᱯᱟᱸᱡᱟ ᱧᱟᱢᱟ ᱮᱱᱠᱷᱟᱱ ᱫᱚ ᱵᱚᱸᱜᱟ ᱵᱩᱨᱩ ᱦᱚᱸ ᱯᱟᱸᱡᱟ ᱠᱚᱫᱚ ᱫᱚᱨᱠᱟᱨᱚᱜ ᱜᱮᱭᱟ ᱵᱟᱝ ᱢᱮᱱᱛᱮᱫ ᱫᱚ ᱵᱟᱝ ᱾
ᱟᱪᱪᱷᱟ ᱟᱨᱦᱚᱸ ᱦᱟᱸᱜ ᱞᱤᱧ ᱠᱩᱠᱞᱤ ᱠᱟᱱᱟ? ᱡᱮᱞᱮᱠᱟ ᱟᱭᱢᱟ ᱟᱹᱛᱩ ᱡᱟᱭᱜᱟ ᱠᱚᱨᱮᱜᱮ ᱧᱮᱞᱚᱜᱚᱜ ᱠᱟᱱᱟ ᱾ ᱡᱟᱦᱟᱸ ᱦᱟᱸᱜ ᱵᱤᱧ ᱠᱚᱠᱚ ᱜᱮᱨ ᱠᱚ ᱞᱮᱠᱷᱟᱱ ᱡᱟᱦᱟᱸᱭ ᱢᱟᱹᱱᱢᱤ ᱜᱮ ᱾
ᱦᱳᱭ ᱾
ᱟᱵᱚ ᱢᱟᱹᱱᱢᱤ ᱫᱚ ᱟᱫᱚ ᱦᱟᱸᱜ ᱰᱟᱠᱛᱚᱨ ᱴᱷᱮᱱ ᱞᱟᱦᱟ ᱫᱚ ᱵᱟᱝ ᱪᱟᱞᱟᱣ ᱠᱟᱛᱮᱫ ᱚᱡᱷᱟ ᱴᱷᱮᱱ ᱵᱚ ᱪᱟᱞᱟᱜ ᱠᱟᱱᱟ ᱟᱫᱚ ᱥᱟᱹᱨᱤᱜᱮ ᱦᱟᱸᱜ ᱠᱤ ᱚᱡᱷᱟ ᱠᱤ ᱚᱱᱟ ᱵᱤᱥ ᱠᱚ ᱩᱰᱩᱠ ᱫᱟᱲᱮᱭᱟᱜᱼᱟ? ᱥᱮ ᱰᱟᱠᱛᱚᱨ ᱜᱮ ᱦᱟᱸᱜ ᱠᱚ ᱨᱟᱱ ᱵᱮᱥ ᱫᱟᱲᱮᱭᱟᱵᱚᱱᱟ ᱾ ᱚᱱᱟᱵᱤᱱ ᱞᱟᱹᱭ ᱞᱮᱠᱷᱟᱱ ᱟᱨᱦᱚᱸ ᱱᱟᱯᱟᱭ ᱠᱚᱜᱼᱟ ᱾
ᱵᱤᱧ ᱫᱚ ᱜᱮᱨ ᱞᱮᱠᱷᱟᱱ ᱫᱚ ᱩᱱᱠᱩᱣᱟᱜ ᱵᱤᱥ ᱢᱟᱛᱚ ᱞᱟᱹᱭᱟᱠᱚ ᱰᱟᱴᱟ ᱨᱮᱜᱮ ᱛᱟᱦᱮᱱ ᱛᱟᱠᱚᱣᱟ ᱦᱮᱸ ᱥᱮ ᱾
ᱦᱮᱸ ᱦᱮᱸ ᱾
ᱱᱚᱝᱠᱟ ᱧᱮᱞ ᱟᱠᱟᱜᱟᱹᱧ ᱤᱧᱦᱚᱸ ᱱᱤᱛᱚᱜ ᱫᱷᱟᱹᱵᱤᱡ ᱛᱮ ᱫᱟᱹᱭᱠᱟᱹ ᱞᱮᱠᱟᱛᱮ ᱢᱮᱱᱟᱜ ᱟᱠᱟᱫᱮᱭᱟ ᱢᱤᱫᱴᱮᱱ ᱵᱟᱵᱟ ᱦᱚᱲ ᱾ ᱧᱮᱞ ᱟᱠᱟᱫᱮᱭᱟᱹᱧ ᱾
ᱦᱮᱸ ᱾
ᱩᱱᱤ ᱢᱤᱫ ᱥᱚᱢᱚᱭ ᱚᱱᱠᱟ ᱚᱲᱟᱜ ᱱᱚᱝᱠᱟ ᱵᱷᱤᱛ ᱫᱷᱟᱨᱮ ᱨᱮ ᱢᱤᱫᱴᱮᱱ ᱯᱤᱸᱰᱟᱹ ᱛᱟᱦᱮᱸ ᱠᱟᱱᱟ ᱚᱱᱠᱟ ᱨᱟᱹᱜᱤᱭᱤᱡ ᱮ ᱛᱟᱦᱮᱸ ᱠᱟᱱᱟ ᱢᱤᱫᱴᱟᱝ᱾
ᱦᱩᱸ᱾
ᱚᱱᱟ ᱵᱷᱤᱛ ᱨᱮᱜᱮ ᱚᱱᱠᱟ ᱵᱷᱩᱜᱟᱹᱜ ᱵᱮᱱᱟᱣ ᱠᱟᱛᱮᱫ ᱛᱟᱦᱮᱸ ᱞᱮᱱᱟᱭ᱾ ᱟᱫᱚ ᱩᱱᱤ ᱡᱚᱠᱷᱚᱱ ᱠᱚ ᱩᱰᱩᱠᱮ ᱠᱟᱱᱟ ᱩᱱ ᱥᱩᱢᱟᱹᱭᱨᱮ ᱮᱫ ᱨᱟᱹᱜᱤ ᱠᱚᱫᱚ ᱠᱚ ᱫᱚᱢᱮ ᱠᱚ ᱨᱟᱹᱜᱤᱜ-ᱟ ᱛᱚ ᱯᱷᱚᱸ ᱯᱷᱚᱸ ᱥᱟᱲᱚᱜ-ᱟ ᱠᱚ᱾ ᱮᱱᱠᱷᱟᱱ ᱵᱟᱝᱠᱚ ᱩᱰᱩᱠ ᱫᱟᱲᱮᱭᱟᱜ ᱠᱟᱱᱟ ᱚᱱᱟ ᱨᱟᱱ ᱠᱚ ᱴᱟᱱ ᱪᱮᱫ ᱚᱱᱠᱟ ᱜᱮ ᱚᱡᱷᱟ ᱴᱷᱮᱱ ᱠᱷᱚᱱᱟᱜ ᱨᱟᱱ ᱠᱚ ᱟᱹᱜᱩ ᱞᱮᱜ-ᱟ ᱚᱱᱟ ᱠᱚ ᱡᱚᱠᱷᱚᱱ ᱠᱚ ᱩᱰᱩᱠᱮ ᱞᱟᱹᱜᱤᱫᱚᱜ ᱠᱟᱱᱟ ᱥᱩᱨᱟᱭ ᱠᱟᱱᱟ ᱠᱚ ᱩᱱᱫᱚᱭ ᱛᱷᱤᱨᱚᱜ ᱠᱟᱱᱟ᱾ ᱥᱚᱸ ᱥᱚᱜ ᱠᱟᱱᱟᱭ ᱫᱚᱢᱮ ᱟᱨ ᱛᱟᱦᱞᱮ ᱦᱟᱱᱛᱮ ᱟᱨᱚ ᱵᱷᱤᱛᱟᱹᱨ ᱥᱮᱱ ᱜᱮ ᱵᱚᱞᱚᱱ ᱠᱟᱱᱟᱭ ᱛᱟᱦᱚᱞᱮ ᱩᱱᱤ ᱵᱟᱵᱟ ᱦᱚᱲ ᱫᱚ ᱪᱤᱠᱟᱹ ᱠᱮᱜ-ᱟᱭ
ᱛᱤ ᱠᱷᱟᱹᱲ ᱠᱮᱜᱟᱭ ᱟᱨ ᱯᱩᱨᱟᱹ ᱥᱩᱜ ᱠᱟᱛᱮᱱ ᱜᱮ ᱩᱰᱩᱝ ᱠᱮᱫᱮᱭᱟᱭ᱾
ᱦᱩᱸ ᱦᱩᱸ᱾
ᱥᱩᱜ ᱠᱟᱛᱮ ᱩᱰᱩᱝ ᱠᱮᱫᱮ ᱠᱷᱟᱱ ᱫᱚ ᱟᱫᱚ ᱦᱟᱸᱰᱮ ᱱᱟᱰᱮ ᱛᱤ ᱠᱚᱨᱮᱭ ᱜᱮᱨ ᱦᱚᱪᱚᱭᱮᱱ ᱜᱮᱭᱟᱭ᱾
ᱦᱩᱸ᱾
ᱟᱫᱚ ᱢᱮᱱᱟᱠᱚ ᱥᱮ ᱵᱤᱧ ᱵᱤᱥ ᱠᱷᱚᱱᱟᱜ ᱫᱚ ᱢᱟᱹᱱᱢᱤ ᱵᱤᱥ ᱫᱚ ᱡᱟᱹᱥ ᱛᱤ ᱜᱮᱛᱟ ᱵᱚᱱᱟ ᱟᱫᱚ ᱩᱱᱤ ᱦᱚᱸ ᱚᱠᱟ ᱞᱮᱠᱟ ᱥᱟᱦᱚᱥ ᱠᱟᱛᱮᱫ ᱜᱮ ᱩᱱᱤ ᱵᱤᱧ ᱫᱚ ᱥᱟᱵ ᱠᱟᱛᱮᱜ ᱯᱩᱨᱟᱹ ᱜᱮᱨ ᱠᱮᱫᱮᱭᱟᱭ᱾ ᱯᱩᱨᱟᱹ ᱢᱟᱱᱮ ᱦᱚᱴᱚᱜ ᱠᱷᱚᱱᱟᱜ ᱯᱩᱨᱟᱹ ᱪᱩᱯᱤ ᱫᱷᱟᱹᱨᱤᱡ ᱜᱮ ᱰᱟᱴᱟᱭ ᱵᱟᱹᱭᱥᱟᱹ ᱣᱟᱫᱮᱭᱟ ᱟᱨ ᱪᱮᱫ᱾
ᱦᱩᱸ᱾
ᱟᱫᱚ ᱱᱤᱛᱳ ᱫᱷᱟᱹᱨᱤᱡ ᱛᱮ ᱩᱱᱤ ᱵᱟᱵᱟ ᱦᱚᱲ ᱦᱚᱸ ᱦᱚᱜᱚᱭ ᱡᱮᱣᱮᱫ ᱜᱮ ᱢᱮᱱᱟᱭᱟ ᱟᱫᱚ ᱨᱟᱱ ᱢᱩᱨᱜᱟᱹᱱ ᱠᱚᱫᱚ ᱞᱟᱜᱟᱣᱮᱱ ᱜᱮᱭᱟ᱾ ᱚᱡᱷᱟ ᱠᱚᱴᱷᱮᱱᱟᱜ ᱨᱟᱱ ᱠᱚᱜᱮ ᱠᱚ ᱤᱭᱟᱹ ᱠᱮᱜ-ᱟ ᱵᱮᱣᱦᱟᱨ ᱠᱮᱜᱟ ᱠᱚ᱾ ᱠᱷᱟᱱ ᱫᱚ ᱱᱤᱛᱚᱜ ᱫᱷᱟᱹᱨᱤᱡ ᱩᱱᱤ ᱦᱚᱸ ᱢᱮᱱᱟᱭ ᱜᱮᱭᱟ ᱟᱨ ᱪᱮᱜ ᱵᱟᱵᱟ ᱦᱚᱲ ᱡᱮᱣᱮᱫ ᱜᱮ ᱢᱮᱱᱟᱭᱟ᱾
ᱟᱪ
ᱰᱟᱴᱟ ᱠᱚᱠᱚ ᱩᱰᱩᱠ ᱠᱮᱜ-ᱟ ᱰᱟᱴᱟ ᱠᱚ ᱡᱟᱦᱟᱸ ᱵᱟᱹᱭᱥᱟᱹᱣ ᱟᱫᱮ ᱛᱟᱦᱮᱱ ᱚᱱᱟ ᱠᱚᱫᱚ ᱚᱱᱟ ᱩᱵ ᱛᱮᱠᱚ ᱜᱟᱭᱜᱚᱢ ᱩᱰᱩᱠ ᱠᱮᱜ-ᱟ ᱠᱚ᱾
ᱟᱪᱪᱷᱟ ᱟᱪᱪᱷᱟ
ᱚᱱᱟ ᱫᱚ ᱧᱮᱞ ᱟᱠᱟᱜ ᱜᱷᱚᱴᱚᱱᱟ ᱠᱟᱱ ᱜᱮᱭᱟ ᱟᱫᱚ ᱩᱱᱟᱹᱜ ᱞᱚᱜᱚᱱ ᱫᱚ ᱵᱤᱧ ᱵᱤᱥ ᱫᱚ ᱜᱮᱨ ᱛᱚᱨᱟ ᱫᱚ ᱵᱟᱝ ᱨᱟᱠᱟᱵ ᱜᱚᱫᱚᱜ ᱟᱛᱚ ᱵᱟᱹᱭ ᱵᱟᱹᱭᱛᱮ ᱨᱟᱠᱟᱵᱟ ᱟᱫᱚ ᱚᱱᱮ ᱠᱚ ᱞᱟᱹᱭᱮᱫ ᱟ ᱛᱚᱞ ᱩᱨᱤᱡ ᱞᱮᱠᱷᱟᱱ ᱚᱱᱟᱫᱚ ᱢᱟᱭᱟᱢ ᱥᱟᱶᱛᱮ ᱨᱟᱠᱟᱵ ᱪᱟᱞᱟᱜ-ᱟ ᱛᱚ᱾
ᱦᱩᱸ ᱦᱩᱸ᱾
ᱛᱚᱞ ᱩᱨᱤᱡ ᱞᱮᱠᱷᱟᱱ ᱫᱚ ᱟᱫᱚ ᱚᱱᱟ ᱫᱚ ᱩᱱᱟᱹᱜ ᱞᱚᱜᱚᱱ ᱢᱟᱱᱮ ᱚᱱᱟ ᱥᱤᱨ ᱡᱩᱫᱤᱢ ᱢᱟᱭᱟᱢ ᱡᱩᱫᱤᱢ ᱵᱚᱱᱫᱚ ᱫᱟᱲᱮᱭᱟᱜ-ᱟ ᱮᱱᱠᱷᱟᱱ ᱫᱚ ᱚᱱᱟᱫᱚ ᱚᱸᱰᱮ ᱠᱷᱚᱱᱟᱜ ᱟᱫᱚ ᱵᱟᱝ ᱞᱟᱦᱟ ᱫᱟᱲᱮᱜᱼᱟ᱾ ᱟᱫᱚ ᱚᱱᱟ ᱞᱮᱠᱟᱛᱮ ᱢᱮᱱ ᱜᱟᱱᱚᱜᱼᱟ ᱰᱟᱠᱛᱟᱨ ᱴᱷᱮᱱ ᱜᱮ ᱪᱟᱞᱟᱜ ᱫᱚ ᱫᱚᱨᱠᱟᱨ ᱱᱤᱛᱚᱜ ᱫᱚ ᱱᱟᱱᱟ ᱦᱩᱱᱟᱹᱨ ᱤᱭᱟᱹ ᱩᱰᱩᱠ ᱠᱟᱫᱟ ᱠᱚ᱾
ᱯᱚᱫᱽᱫᱷᱚᱛᱤ ᱠᱚ ᱰᱟᱠᱛᱟᱨ ᱦᱚᱸ ᱦᱩᱸ᱾ ᱵᱮᱥ ᱦᱚᱸ ᱞᱚᱜᱚᱱᱮᱢ ᱵᱮᱥ ᱚᱜᱼᱟ ᱟᱨ ᱚᱡᱷᱟ ᱨᱟᱱ ᱠᱚᱫᱚ ᱦᱳᱭᱛᱳ ᱛᱤᱱᱟᱹᱜ ᱫᱤᱱ ᱜᱟᱱ ᱥᱚᱢᱚᱭ ᱞᱟᱜᱟᱣ ᱜᱚᱫᱚᱜ ᱯᱟᱪᱷᱮᱫ,
ᱢᱮᱱ ᱠᱟᱛᱷᱟ ᱛᱮᱫᱚᱻᱜ ᱱᱤᱛᱚᱜ ᱫᱚ ᱦᱟᱸᱜ ᱟᱭᱢᱟ ᱦᱚᱲ ᱜᱮ ᱚᱡᱷᱟ ᱫᱚ ᱦᱟᱸᱜ ᱵᱟᱝᱠᱚ ᱯᱟᱹᱛᱭᱟᱹᱣᱟᱠᱚ ᱠᱟᱱᱟ, ᱪᱮᱫᱟᱜ ᱥᱮ ᱵᱟᱝ ᱢᱟ ᱟᱭᱢᱟ ᱡᱟᱭᱜᱟ ᱨᱮᱜᱮ ᱧᱮᱞ ᱞᱟ- ᱠᱟᱱᱟ ᱚᱡᱷᱟ ᱥᱟᱹᱨᱤ ᱨᱟᱱ ᱠᱚ ᱮᱢᱚᱜᱼᱟ ᱥᱮ ᱠᱷᱟᱹᱞᱤ ᱨᱟᱱ ᱠᱚ ᱮᱢᱚᱜᱚᱜᱼᱟ, ᱚᱱᱟ ᱚᱸᱥᱟᱨ ᱛᱮᱜ ᱟᱫᱚᱜ ᱡᱚᱛᱚ ᱜᱮ ᱫᱟᱠᱛᱟᱨ ᱛᱷᱮᱱ ᱴᱷᱮᱱ ᱜᱮ ᱦᱟᱸᱜ ᱠᱚ ᱥᱮᱱᱚᱜᱚᱜ ᱠᱟᱱᱟ᱾ ᱦᱩᱸ, ᱟᱫᱚ ᱟᱢ ᱥᱟᱹᱨᱤ ᱠᱷᱟᱱ ᱫᱚ ᱥᱟᱹᱨᱤ ᱠᱟᱱ ᱜᱮᱭᱟ ᱦᱟᱸᱜ ᱟᱹᱰᱤ ᱱᱟᱯᱟᱭ᱾ ᱟᱹᱰᱤ ᱱᱟᱯᱟᱭ ᱠᱟᱛᱷᱟ ᱵᱤᱱ ᱞᱟᱹᱭ ᱠᱮᱜᱼᱟ, ᱟᱠᱷᱟᱱ ᱫᱚ ᱚᱸᱠᱟᱜᱮ ᱜᱮ ᱟᱨᱦᱚᱸ ᱦᱟᱸᱜ ᱧᱮᱞᱚᱜᱚᱜ ᱠᱟᱱᱟ,
ᱦᱮᱸ,
ᱟᱭᱢᱟ ᱟᱭᱢᱟ ᱡᱟᱭᱜᱟ ᱨᱮᱫᱚ ᱫᱟᱠᱛᱚᱨ ᱦᱚᱸ ᱥᱟᱹᱨᱤ ᱠᱚ ᱫᱟᱠᱛᱚᱨᱚᱜ ᱠᱟᱱᱟ ᱥᱮ ᱦᱟᱸᱜ ᱠᱷᱟᱹᱞᱤ ᱠᱚ ᱫᱟᱠᱛᱚᱨᱚᱜ ᱠᱟᱱᱟ, ᱟᱭᱢᱟ ᱦᱚᱲ ᱜᱮ ᱦᱟᱸᱜ ᱠᱚᱜ ᱵᱩᱞ ᱵᱤᱥᱚᱭ ᱨᱟᱱ ᱮᱢ ᱠᱟᱛᱮ ᱠᱚ ᱜᱚᱡᱽ ᱮᱫ ᱠᱚᱣᱟ ᱦᱟᱸᱜ᱾ ᱟᱨᱦᱚᱸ ᱧᱮᱞᱚᱜᱚᱜ ᱠᱟᱱᱟ ᱟᱭᱢᱟ ᱦᱚᱲ ᱫᱚ ᱵᱷᱩᱞ ᱨᱟᱱ ᱡᱚᱢ ᱠᱟᱛᱮ ᱦᱚᱸ ᱤᱢᱤᱞᱤᱴᱤ ᱥᱤᱥᱴᱟᱢ ᱵᱩᱥᱴ ᱜᱮ ᱵᱩᱥᱴᱚᱜ ᱠᱟᱱ ᱛᱟᱠᱚᱣᱟ ᱟᱹᱰᱤ ᱜᱟᱱ᱾ ᱟᱫᱚ ᱚᱱᱟ ᱤᱢᱤᱞᱤᱴᱤ ᱥᱤᱥᱴᱟᱢ ᱫᱚ ᱵᱩᱥᱴᱚᱜ ᱠᱟᱱᱟ ᱪᱮᱫ ᱡᱚᱢ ᱛᱮ, ᱥᱮ ᱟᱹᱛᱩ ᱴᱚᱞᱟ ᱨᱮ ᱛᱟᱦᱮᱸ ᱠᱟᱛᱮᱫ, ᱫᱷᱩᱶᱟ ᱠᱚ ᱩᱱᱟᱹᱜ ᱵᱟᱝ ᱤᱭᱟᱹ ᱯᱟᱹᱞᱩᱭᱩᱥᱚᱱ ᱠᱚ ᱵᱟᱝ ᱛᱟᱦᱮᱱ ᱠᱟᱱ ᱛᱮᱠᱚ ᱵᱩᱥ ᱴᱚᱜ ᱠᱟᱱ ᱛᱟᱠᱚᱣᱟ ᱥᱮ ᱪᱮᱫ ᱚᱱᱟ ᱱᱤᱭᱟᱹ ᱦᱚᱸ ᱵᱤᱱ ᱞᱟᱹᱭ ᱞᱮᱠᱷᱟᱱ ᱫᱚ ᱟᱹᱰᱤ ᱜᱟᱱ ᱜᱮ ᱱᱟᱯᱟᱭ ᱠᱚᱜᱼᱟ?
ᱟ ᱟᱫᱚᱜ
ᱨᱟᱱ ᱢᱩᱨᱜᱟᱹᱱ ᱤᱫᱤ ᱠᱟᱛᱮᱜ ᱢᱟ ᱱᱤᱝᱠᱟᱹᱱ ᱦᱚᱲᱟᱜ ᱩᱱᱟᱹᱜ ᱫᱷᱟᱨᱚᱱᱟ ᱢᱟ ᱵᱟᱹᱱᱩᱜ ᱟᱠᱟᱫᱟᱜᱼᱟ, ᱚᱠᱟᱴᱟᱜ ᱨᱟᱱ ᱴᱷᱤᱠ ᱟᱵᱚ ᱫᱚᱻᱜ ᱩᱸ ᱡᱟᱦᱟᱸᱭ ᱫᱚ ᱡᱟᱦᱟᱸᱭ ᱵᱚᱞᱛᱮ ᱪᱮᱫ ᱮᱸ ᱱᱤᱝᱠᱟᱹᱱ ᱦᱚᱲ ᱫᱚ ᱟᱢᱫᱚ ᱚᱱᱟ ᱞᱟᱹᱭᱤᱱ ᱛᱮᱦᱚᱸ ᱵᱟᱢ ᱯᱟᱲᱦᱟᱣ ᱟᱠᱟᱫᱟ ᱥᱮ ᱵᱟᱢ ᱩᱨᱩᱢ ᱟ- ᱠᱟᱫᱟ, ᱨᱩᱣᱟᱹᱜᱼᱟᱢ ᱦᱟᱹᱥᱩᱜᱼᱟᱢ ᱰᱟᱠᱛᱟᱨ ᱴᱷᱮᱱ ᱜᱮᱢ ᱪᱟᱞᱟᱜᱼᱟ᱾
ᱦᱩᱸ,
ᱟᱫᱚ ᱰᱟᱠᱛᱟᱨ ᱚᱠᱟᱴᱟᱜ ᱮ ᱨᱟᱱᱮ ᱚᱞ ᱞᱟᱢᱟ ᱚᱱᱟᱜᱮᱢ ᱦᱟᱛᱟᱣᱟ ᱥᱮ ᱚᱱᱟᱜᱮᱢ ᱡᱚᱢᱼᱟ᱾
ᱟᱫᱚ ᱡᱩᱫᱤ ᱵᱷᱩᱞ ᱨᱟᱱ ᱜᱮ ᱮᱢᱟ ᱦᱟᱫ ᱢᱮᱭᱟ ᱛᱟᱦᱮᱞᱮ ᱚᱱᱟ ᱦᱚᱸ ᱪᱤᱠᱟᱹ ᱛᱮᱢ ᱵᱩᱡᱽᱼᱟ ᱤᱧ ᱫᱚ ᱵᱷᱩᱞ ᱨᱟᱱ ᱮ ᱮᱢ ᱟᱠᱟᱫᱤᱧᱟ ᱟᱨ ᱥᱚᱴᱤᱠ ᱨᱟᱱᱼᱮ ᱮᱢᱟ ᱦᱟᱫ ᱢᱮᱠᱷᱟᱱ ᱦᱚᱸ ᱚᱱᱟᱦᱚᱸ ᱪᱤᱠᱟᱹᱢ ᱵᱩᱡᱽᱼᱟ, ᱟᱫᱚ ᱡᱟᱦᱟᱸ ᱨᱟᱱ ᱫᱚ ᱥᱟᱵ ᱠᱟᱜ ᱢᱮ ᱨᱩᱣᱟᱹᱜ ᱨᱮᱫᱚ ᱡᱚᱢ ᱟᱠᱟᱫᱟᱢ ᱞᱟᱦᱟ ᱛᱮᱦᱚᱸᱢ ᱨᱩᱣᱟᱹ ᱦᱟᱠᱟᱱᱟ ᱡᱚᱢ ᱟᱠᱟᱫᱟᱢ ᱱᱚᱣᱟ ᱨᱟᱱ ᱫᱚ ᱮᱸ ᱨᱩᱣᱟᱹᱜ ᱨᱮᱱᱟᱜ ᱨᱟᱱ ᱠᱟᱱᱟ, ᱟᱫᱚ ᱚᱱᱟ ᱫᱚᱢ ᱩᱨᱩᱢ ᱟᱠᱟᱫ ᱛᱮ ᱟᱫᱚ ᱚᱱᱟ ᱫᱚᱢ ᱵᱩᱡᱽᱼᱟ ᱡᱮ ᱱᱚᱣᱟ ᱫᱚ ᱥᱩᱴᱤᱠ ᱨᱟᱱ ᱜᱮ ᱮᱢ ᱟᱠᱟᱫᱤᱧᱟ ᱢᱮᱱᱛᱮᱫ ᱱᱚᱣᱟᱹᱧ ᱡᱚᱢ ᱞᱮᱠᱷᱟᱱ ᱫᱚ ᱤᱧ ᱫᱚ ᱟᱸ ᱨᱩᱣᱟᱹ ᱫᱚ ᱵᱮᱥᱚᱜ ᱛᱤᱧ ᱜᱮᱭᱟ, ᱟᱸᱫᱚ ᱚᱱᱟ ᱫᱚ ᱪᱮᱫ ᱤᱭᱟᱹ ᱠᱷᱟᱹᱛᱤᱨ ᱛᱮ ᱦᱩᱭᱩᱜ ᱠᱟᱱᱟ, ᱚᱱᱟ ᱫᱚ ᱦᱟᱸᱜ ᱠᱷᱟᱱ ᱱᱤᱭᱟᱹ ᱦᱤᱞᱟᱹᱜ ᱱᱤᱛᱚᱜ ᱱᱚᱠᱟ ᱛᱮᱫᱚ ᱵᱟᱹᱧ ᱞᱟᱹᱭ ᱫᱟᱲᱮᱭᱟᱜ ᱠᱟᱱᱟ ᱦᱟᱸᱜ ᱠᱷᱟᱱ? ᱟᱢ ᱟᱢ ᱚᱱᱟᱢ ᱵᱟᱰᱟᱭ ᱠᱷᱟᱱ ᱫᱚ ᱟᱢ ᱞᱟᱹᱭ ᱟᱧ ᱢᱮ᱾
ᱤᱧ ᱢᱟ ᱦᱟᱸᱜ ᱤᱧ ᱟᱸᱡᱚᱢ ᱟᱠᱟᱜᱼᱟ ᱜᱷᱩᱞ ᱨᱟᱱ ᱠᱚ ᱡᱚᱢ ᱠᱟᱛᱮᱜ ᱡᱟᱦᱟᱸᱭ ᱠᱚ ᱵᱟᱝ ᱠᱚ ᱪᱤᱠᱟᱹᱜ ᱠᱟᱱᱟ ᱩᱸᱠᱩ ᱫᱚ ᱦᱟᱸᱜ ᱟᱠᱚ ᱨᱮᱱ ᱵᱚᱸᱜᱟ ᱵᱩᱨᱩ ᱠᱚ ᱟᱹᱰᱤ ᱢᱟᱱᱮ ᱟᱹᱰᱤ ᱠᱚ ᱫᱟᱲᱮᱭᱟ᱾
ᱥᱚᱛ ᱜᱮᱭᱟ ᱠᱚ᱾
ᱦᱳᱭ ᱥᱚᱛ ᱜᱮᱭᱟ ᱠᱚ ᱚᱱᱟ ᱦᱚᱛᱮ ᱛᱮᱜᱮᱼᱼ ᱩᱱᱠᱩ ᱫᱚ ᱦᱟᱸᱜ ᱩᱱ ᱞᱚᱜᱚᱱ ᱫᱚ ᱵᱟᱝ ᱠᱚ ᱪᱤᱠᱟᱹ ᱦᱚᱫᱚᱜ ᱜᱮᱭᱟ ᱚᱱᱠᱟᱧ ᱟᱸᱡᱚᱢ ᱟᱠᱟᱫᱼᱟ ᱦᱟᱯᱲᱟᱢ ᱠᱚᱼᱼ ᱠᱚ ᱞᱟᱹᱭ ᱵᱟᱲᱟᱭ ᱜᱮᱭᱟ ᱛᱚ ᱚᱱᱟᱛᱮ ᱦᱟᱸᱜ ᱞᱤᱧ ᱞᱟᱹᱭᱮᱜᱼᱟ᱾
ᱦᱩᱸ᱾
ᱟᱨ ᱟᱨᱦᱚᱸ ᱚᱱᱠᱟᱜ ᱜᱮ ᱧᱮᱞᱟᱠᱟᱱᱟ ᱮᱴᱟᱜᱼᱼ ᱚᱠᱚᱭ ᱠᱚ ᱵᱚᱸᱜᱟᱼᱵᱩᱨᱩ ᱠᱚ ᱵᱟᱝᱠᱚ ᱥᱮᱵᱟ ᱠᱚᱜᱮᱭᱟ ᱩᱱᱠᱩ ᱫᱚ ᱦᱟᱸᱜᱼᱼ ᱥᱮ ᱡᱟᱦᱱᱟᱜ ᱵᱟ ᱡᱟᱦᱟᱱᱟᱜ ᱫᱚ ᱟᱱᱟᱴ ᱮᱸᱴᱠᱮᱴᱚᱬᱮ ᱦᱩᱭᱩᱜ ᱜᱮᱛᱟ ᱠᱚᱣᱟ᱾
ᱚᱼᱼ
ᱧᱮᱞ ᱦᱚ ᱟᱫᱚ ᱢᱮᱸᱫ ᱛᱮᱦᱚᱸᱞᱤᱧ ᱧᱮᱞ ᱠᱮᱫᱼᱟ ᱛᱚ ᱥᱟᱹᱨᱤ ᱫᱚ ᱥᱟᱹᱨᱤᱜ ᱜᱮ ᱠᱟᱱᱟ ᱵᱚᱸᱜᱟ ᱵᱩᱨᱩ ᱪᱮᱛᱟᱱ ᱨᱮᱦᱚᱸ ᱯᱟᱹᱛᱤᱭᱟᱹᱣ ᱫᱚᱼᱼ ᱫᱚᱨᱠᱟᱨ ᱠᱟᱱᱟ ᱵᱚᱸᱜᱟᱼ ᱵᱩᱨᱩ ᱜᱮ ᱡᱩᱫᱤ ᱵᱟᱢ ᱯᱟᱹᱛᱤᱭᱟᱹᱣ ᱟᱫᱮᱭᱟᱼᱼ ᱛᱟᱦᱚᱞᱮ ᱠᱷᱟᱱ ᱫᱚ ᱟᱭᱢᱟ ᱮᱸᱴᱠᱮᱴᱚᱬᱮ ᱨᱮᱢ ᱯᱟᱲᱟᱣ ᱫᱟᱲᱮᱭᱟᱜ ᱠᱟᱱᱟᱼᱼ
ᱯᱟᱲᱟᱣ ᱫᱟᱲᱮᱭᱟᱜ-ᱟ ᱦᱳᱭ᱾
ᱦᱮᱸ ᱟᱨ ᱟᱨ ᱛᱟᱦᱚᱞᱮ ᱠᱷᱟᱱ ᱫᱚ ᱟᱹᱰᱤ ᱱᱟᱯᱟᱭ